ᱟ ᱜᱚᱢᱠᱮ ᱨᱚᱲ ᱟᱸᱢᱚᱢᱟᱜ ᱠᱟᱱᱟ?
ᱦᱳᱭ ᱜᱚᱢᱠᱮ ᱮᱠᱟᱞ ᱟᱹᱰᱤ ᱱᱟᱯᱟᱭ ᱥᱟᱹᱦᱤᱡ ᱜᱮ ᱨᱚᱲ ᱟᱸᱡᱚᱢᱚᱜ ᱠᱟᱱᱟ᱾ ᱟᱨ ᱜᱚᱢᱠᱮ ᱤᱧᱟᱹᱜ ᱨᱚᱲ ᱟᱸᱡᱚᱢ ᱧᱟᱢᱚᱜᱚᱜ ᱠᱟᱱᱟ?
ᱦᱮᱸ ᱜᱚᱢᱠᱮ ᱟᱸᱡᱚᱢ ᱧᱟᱢᱚᱜᱚᱜ ᱠᱟᱱᱟ᱾
ᱟᱪᱪᱷᱟ ᱜᱚᱝᱠᱮ ᱛᱟᱦᱚᱞᱮ ᱱᱚᱣᱟ ᱛᱟᱨᱟᱥᱤᱧ ᱵᱮᱲᱟ ᱚᱠᱛᱚᱨᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱜᱚᱝᱠᱮ ᱱᱤᱛ ᱫᱚ ᱦᱟᱸᱜ ᱚᱲᱟᱜ ᱠᱚᱨᱮ ᱜᱮ ᱫᱟᱜ ᱦᱚᱸᱭ ᱫᱟᱜᱮᱜ-ᱟ ᱛᱚ ᱱᱚᱛᱮ ᱢᱟ ᱦᱟᱸᱜ᱾ ᱚᱱᱟᱛᱮ ᱚᱲᱟᱜ ᱠᱚᱨᱮ ᱜᱮᱞᱮ ᱫᱩᱲᱩᱵ ᱵᱟᱲᱟ ᱟᱠᱟᱱᱟ᱾
ᱟᱪᱪᱷᱟ, ᱟᱹᱰᱤ ᱱᱟᱯᱟᱭ ᱜᱚᱝᱠᱮ ᱟᱫᱚ ᱟᱞᱮᱥᱮᱫ ᱢᱟ ᱯᱚᱨ ᱜᱚᱢᱠᱮ ᱫᱟᱜ ᱜᱮ ᱵᱟᱝᱮ ᱫᱟᱜ ᱮᱫ ᱠᱟᱱ ᱦᱩᱲᱩ ᱠᱚᱦᱚᱸ ᱪᱤᱠᱟᱹᱛᱮᱞᱮ ᱨᱚᱦᱚᱭᱟ ᱜᱚᱝᱠᱮ? ᱟᱫᱚ ᱥᱟᱱᱟᱢ ᱫᱟᱜ ᱜᱮ ᱵᱟᱝ ᱫᱚ ᱟᱯᱮ ᱥᱮᱫ ᱪᱟᱵᱟᱣ ᱠᱟᱱ ᱥᱮ ᱪᱮᱫ,
ᱦᱮᱸ ᱜᱚᱢᱠᱮ ᱚᱱᱟ ᱫᱚ ᱦᱟᱸᱜ ᱪᱤᱠᱟᱹ ᱵᱤᱱ ᱞᱟᱹᱭ ᱦᱚᱪᱚ ᱫᱟᱲᱮᱭᱟᱜ-ᱟ ᱫᱟᱜ ᱫᱚ ᱚᱠᱟ ᱥᱮᱱᱮ ᱫᱟᱜᱟ ᱥᱮ ᱵᱟᱭ ᱫᱟᱜᱟ ᱦᱟᱸᱜ᱾
ᱚᱱᱟ ᱜᱮᱛᱚ ᱜᱚᱢᱠᱮ ᱟᱞᱮ ᱥᱮᱫ ᱫᱚ ᱵᱟᱭ ᱫᱟᱜ ᱞᱮᱠᱷᱟᱡ ᱛᱚ ᱢᱩᱥᱠᱤᱞ ᱨᱮᱞᱮ ᱯᱟᱲᱟᱜ-ᱟ ᱱᱟᱜ ᱟᱞᱮ ᱫᱚ᱾ ᱱᱚᱝᱠᱟ ᱦᱩᱲᱩ ᱠᱚᱫᱚ ᱪᱤᱠᱟᱹ ᱛᱮᱞᱮ ᱨᱚᱦᱚᱭᱟ ᱢᱟᱥᱮ᱾
ᱦᱮ ᱜᱚᱝᱠᱮ ᱚᱱᱟ ᱦᱚᱸ ᱠᱟᱛᱷᱟ ᱠᱟᱱ ᱜᱮᱭᱟ ᱡᱩᱫᱤ ᱦᱩᱲᱩ ᱠᱚ ᱵᱟᱝ ᱵᱚᱱ ᱨᱚᱦᱭᱟ ᱛᱟᱦᱚᱞᱮ ᱡᱚᱢ ᱫᱚ ᱦᱟᱸᱜ ᱪᱮᱫ ᱠᱚᱵᱚᱱ ᱡᱚᱢᱟ᱾
ᱦᱳᱭ ᱜᱚᱢᱠᱮ ᱟᱫᱚ ᱜᱚᱝᱠᱮ ᱟᱯᱮᱥᱮᱫ ᱫᱚ ᱦᱩᱲᱩ ᱠᱚᱫᱚ ᱯᱮ ᱨᱚᱦᱚᱭ ᱵᱟᱲᱟ ᱠᱮᱫᱟ ᱡᱟᱹᱱᱤᱡ ᱵᱟᱝ?
ᱦᱮᱸ ᱜᱚᱝᱠᱮ ᱟᱞᱮ ᱱᱚᱛᱮ ᱫᱚ ᱦᱟᱸᱜ ᱞᱮ ᱨᱚᱦᱚᱭ ᱥᱟᱹᱛ ᱠᱮᱜ-ᱟ᱾
ᱟᱪᱪᱷᱟ ᱟᱹᱰᱤ ᱱᱟᱯᱟᱭ ᱟᱫᱚ ᱟᱯᱮᱥᱮᱫ ᱫᱚ ᱚᱱᱮ ᱚᱱᱠᱟ ᱫᱟᱜ ᱟᱠᱟᱫ ᱛᱮᱭ ᱥᱮ ᱫᱟᱜ ᱠᱚᱨᱮᱱᱟᱜ ᱱᱚᱝᱠᱟᱱᱟᱜ ᱵᱮᱵᱚᱥᱛᱷᱟ ᱢᱮᱱᱟᱜ-ᱟ ᱜᱚᱝᱠᱮ ᱡᱟᱦᱟᱸ ᱞᱮᱠᱟ ᱥᱮᱞᱚ ᱠᱚ ᱢᱤᱱᱤ ᱠᱚ
ᱦᱮᱸ ᱜᱚᱢᱠᱮ ᱟᱞᱮ ᱱᱚᱛᱮ ᱫᱚ ᱦᱟᱸᱜ ᱡᱩᱫᱤ ᱟᱥᱟᱲ ᱵᱚᱸᱜᱟ ᱨᱮ ᱵᱟᱭ ᱫᱟᱜᱟ ᱛᱟᱦᱚᱞᱮ ᱥᱮᱞᱚᱠᱚ ᱢᱤᱱᱤ ᱠᱚᱛᱮᱜ ᱜᱮ ᱦᱟᱸᱜ ᱞᱮ ᱪᱟᱥᱟ᱾
ᱟᱪᱪᱷᱟ ᱟᱹᱰᱤ ᱱᱟᱯᱟᱭ ᱟᱫᱚ ᱟᱞᱮ ᱥᱮᱫ ᱢᱟ ᱚᱱᱠᱟᱱ ᱵᱮᱵᱚᱥᱛᱷᱟ ᱢᱟ ᱜᱚᱝᱠᱮ ᱚᱠᱚᱨ ᱵᱟᱹᱱᱩᱜ ᱛᱟᱞᱮᱭᱟ ᱪᱮᱫ ᱛᱮ ᱱᱟᱦᱟᱜ ᱞᱮ ᱪᱟᱥᱚᱜᱼᱟ ᱥᱮ ᱱᱤᱭᱟᱹ ᱫᱷᱟᱣ ᱫᱚ ᱪᱟᱸᱫᱳ ᱵᱚᱸᱜᱟ ᱦᱚᱸ ᱪᱟᱥ ᱦᱩᱪᱟᱹᱣᱟᱞᱮᱭᱟᱭ ᱥᱮ ᱵᱟᱝ, ᱚᱱᱟ ᱜᱮ ᱪᱚ ᱦᱟᱜ ᱜᱚᱢᱠᱮ ᱚᱠᱟ ᱞᱮᱠᱟ ᱠᱮᱜ ᱞᱮᱭᱟᱭ ᱱᱤᱭᱟᱹ ᱫᱷᱟᱣ ᱫᱚ, ᱟᱨ ᱵᱟᱝᱠᱷᱟᱱ ᱥᱚᱡᱟᱭ ᱱᱟᱦᱟᱜ ᱵᱟᱦᱨᱮ ᱠᱟᱹᱢᱤ ᱦᱩᱭᱩᱜ ᱛᱟᱞᱮᱭᱟ᱾ ᱪᱮᱫ ᱫᱚ ᱵᱟᱠᱷᱟᱱᱮᱢ ᱡᱚᱢᱟ ᱜᱚᱢᱠᱮ,
ᱦᱳᱭ ᱜᱚᱢᱠᱮ ᱚᱱᱟ ᱦᱚᱸ ᱴᱷᱤᱠ ᱜᱮᱭᱟ ᱡᱩᱫᱤ ᱪᱟᱥᱵᱟᱥ ᱠᱚ ᱵᱟᱝ ᱦᱩᱭᱩᱜ ᱠᱷᱟᱱ ᱟᱫᱚ ᱡᱚᱢ ᱠᱷᱟᱹᱛᱤᱨ ᱛᱮᱢᱟ ᱠᱟᱹᱢᱤ ᱪᱟᱞᱟᱣ ᱦᱩᱭᱩᱜ ᱜᱮᱭᱟ᱾
ᱦᱳᱭ ᱜᱚᱢᱠᱮ
ᱟᱫᱚ ᱜᱚᱝᱠᱮ ᱦᱮᱸ ᱜᱚᱝᱠᱮ ᱞᱟᱹᱭ ᱵᱤᱱ
ᱦᱮᱸ ᱜᱚᱢᱠᱮ ᱪᱮᱫ ᱮᱢ ᱞᱟᱹᱭᱮᱫ ᱛᱟᱦᱮᱸᱱᱟ ᱞᱟᱹᱭ ᱢᱮ
ᱞᱟᱹᱭ ᱞᱤᱧ ᱡᱮ ᱫᱟᱜ ᱫᱚ ᱦᱟᱸᱜ ᱮᱭ ᱠᱟᱨᱚᱱ ᱛᱮ ᱦᱳᱭᱛᱚ ᱵᱟᱭ ᱫᱟᱜᱮᱜᱼᱟ ᱟᱹᱰᱤ ᱜᱟᱱ ᱡᱟᱭᱜᱟ ᱠᱚᱨᱮᱜᱮ ᱫᱟᱨᱮ ᱠᱚ ᱠᱚ ᱢᱟᱜᱮᱜᱼᱟ ᱛᱚ ᱨᱚᱦᱚᱭᱫᱚ ᱵᱟᱝᱠᱚ ᱨᱚᱦᱚᱭᱚᱜᱼᱟ,
ᱚᱱᱟ ᱠᱷᱟᱹᱛᱤᱨ ᱛᱮᱜᱮ ᱦᱟᱸᱜ ᱯᱟᱞᱮᱫ ᱡᱚᱛᱚ ᱡᱟᱭᱜᱟ ᱨᱮᱫᱚ ᱫᱟᱜ ᱦᱚᱸ ᱵᱟᱭ ᱫᱟᱜ ᱫᱟᱲᱮᱭᱟᱜ ᱠᱟᱱᱟ᱾
ᱦᱳᱭ ᱜᱚᱝᱠᱮ ᱚᱱᱟ ᱦᱚᱸ ᱢᱤᱫᱴᱟᱝ ᱠᱟᱨᱚᱱ ᱦᱩᱭ ᱫᱟᱲᱮᱭᱟᱜᱼᱟ ᱡᱟᱦᱟᱸᱞᱮᱠᱟ ᱱᱚᱜᱼᱚᱭ ᱟᱨ ᱧᱮᱞᱚᱜ ᱠᱟᱱᱟ ᱵᱤᱨ ᱵᱩᱨᱩ ᱠᱚᱨᱮ ᱵᱟᱹᱲᱛᱤ ᱫᱟᱨᱮ ᱠᱚᱠᱚ ᱜᱮᱫ ᱮᱫᱟ, ᱥᱟᱶᱛᱮ ᱱᱚᱣᱟ ᱨᱮᱱᱟᱜ ᱢᱤᱫᱴᱟᱝ ᱟᱹᱰᱤ ᱢᱟᱨᱟᱝ ᱱᱚᱣᱟ ᱦᱚᱭᱞᱚᱝ ᱟᱹᱨᱩᱯᱷᱮᱨᱟᱣ ᱨᱮ ᱱᱚᱜᱼᱚᱭ ᱱᱚᱝᱠᱟ ᱟᱹᱰᱤ ᱢᱟᱨᱟᱝ ᱵᱟᱹᱲᱤᱡ ᱚᱨᱥᱚᱝ ᱞᱮᱠᱟ ᱱᱟᱦᱟᱜ ᱧᱮᱞ ᱧᱟᱢᱚᱜ ᱠᱟᱱᱟ ᱡᱟᱦᱟᱸ ᱞᱮᱠᱟ ᱱᱮᱛᱟᱨ ᱫᱚ ᱡᱟᱹᱯᱩᱫ ᱫᱤᱱ ᱨᱮ ᱵᱟᱝ ᱮ ᱡᱟᱹᱯᱩᱫ ᱟᱵᱚᱱ ᱠᱟᱱᱟ ᱱᱟᱦᱟᱜ, ᱟ ᱮᱴᱟᱜ ᱮᱴᱟᱜ ᱫᱤᱱᱨᱮ ᱱᱚᱜᱼᱚᱭ ᱫᱟᱜ ᱫᱟ ᱡᱟᱦᱟᱸ ᱥᱤᱛᱩᱝ ᱫᱤᱱ ᱠᱚᱨᱮ ᱱᱟᱦᱟᱜ ᱮ ᱫᱟᱜ ᱮᱫᱟ᱾ ᱥᱮ ᱨᱮᱭᱟᱲ ᱫᱤᱱ ᱠᱚᱨᱮᱭ ᱫᱟᱜ ᱫᱟ ᱟᱨ ᱡᱟᱦᱟᱱᱟᱜ ᱱᱚᱝᱠᱟ ᱡᱟᱹᱯᱩᱫ ᱫᱤᱱ ᱨᱮᱫᱚ ᱵᱟᱭ ᱱᱚᱝᱠᱟ ᱞᱮᱠᱷᱟᱱ ᱫᱚ ᱡᱟᱦᱟᱸᱭ ᱠᱚ ᱪᱟᱥ ᱠᱟᱹᱢᱤ ᱡᱚᱝ ᱦᱚᱲ ᱢᱮᱱᱟᱜ ᱠᱚᱣᱟ ᱱᱩᱠᱩ ᱫᱚ ᱪᱤᱠᱟᱹ ᱛᱮᱠᱚ ᱠᱟᱹᱢᱤᱭᱟ ᱥᱮ ᱪᱮᱫ ᱜᱚᱝᱠᱮ ᱵᱟᱝ?
ᱦᱮᱸ ᱜᱚᱝᱠᱮ ᱚᱱᱟ ᱦᱚᱸ ᱴᱷᱤᱠ ᱠᱟᱛᱷᱟ ᱜᱮ ᱠᱟᱱᱟ᱾ ᱵᱟᱭ ᱫᱟᱜ ᱞᱮᱠᱷᱟᱱ ᱫᱚ ᱪᱟᱥᱟ ᱠᱚ ᱦᱟᱸᱜ ᱪᱤᱠᱟᱹ ᱞᱮᱠᱟᱨᱮ,
ᱟᱪᱪᱷᱟ ᱟᱫᱚ ᱜᱚᱢᱠᱮ ᱛᱟᱷᱚᱞᱮ ᱟᱯᱮ ᱥᱮᱫ ᱫᱚ ᱱᱚᱝᱠᱟ ᱵᱟᱹᱲᱛᱤ ᱧᱚᱜ ᱜᱮᱭ ᱫᱟᱜ ᱟᱠᱟᱫᱟ ᱵᱟᱝ?
ᱦᱚᱭ ᱜᱚᱢᱠᱮ ᱟᱞᱮ ᱚᱱᱛᱮ ᱫᱚ ᱦᱟᱸᱜ ᱢᱟᱲᱟᱝ ᱠᱷᱚᱱᱜᱮ ᱟᱹᱰᱤ ᱵᱟᱹᱲᱛᱤ ᱧᱚᱜ ᱜᱮ ᱫᱟᱜ ᱠᱟᱜ-ᱟ ᱚᱱᱟ ᱛᱮᱜᱮ ᱢᱟᱲᱟᱝ ᱨᱮᱜᱮᱞ ᱞᱮ ᱪᱟᱵᱟ ᱟᱠᱜᱼᱟ ᱨᱚᱷᱚᱭ ᱠᱟᱹᱢᱤ ᱠᱚᱫᱚ ᱦᱟᱸᱜ᱾
ᱟᱪᱪᱷᱟ ᱟ ᱟᱞᱮ ᱥᱮᱡ ᱢᱟ ᱞᱟᱦᱟ ᱵᱚᱪᱷᱚᱨ ᱢᱟ ᱱᱟᱦᱟᱜ ᱱᱚᱜᱼᱚ ᱱᱚᱝᱠᱟ ᱟᱹᱰᱤ ᱵᱟᱹᱲᱛᱤ ᱜᱮ ᱫᱟᱜ ᱜᱚᱫ ᱞᱮᱫᱟ᱾ ᱟᱫᱚ ᱦᱟᱹᱠᱩ ᱠᱚᱞᱮ ᱜᱚᱡ ᱞᱮᱫ ᱠᱚᱣᱟ, ᱟᱨ ᱩᱱᱟᱹᱜ ᱟᱞᱮ ᱱᱚᱛᱮ ᱫᱚ ᱱᱟᱦᱟᱜ ᱵᱟᱝ ᱰᱩᱵᱟᱹᱜ ᱜᱮᱭᱟ᱾ ᱛᱚᱵᱮ ᱚᱱᱟ ᱟᱞᱮ ᱠᱷᱚᱱ ᱵᱟᱨᱭᱟ ᱟᱹᱛᱩ ᱜᱟᱱ ᱯᱟᱨᱚᱢ ᱠᱟᱛᱮ ᱚᱱᱛᱮ ᱫᱚ ᱮᱠᱟᱞ ᱜᱚᱢᱠᱮ ᱱᱚᱣᱟ ᱰᱩᱵᱟᱹ ᱫᱟᱜ ᱥᱮ ᱵᱚᱱᱟ ᱫᱟᱜ ᱱᱟᱜ ᱠᱚ ᱢᱮᱛᱟᱜ ᱠᱟᱱᱟ, ᱱᱚᱣᱟ ᱫᱚ ᱮᱠᱟᱞ ᱞᱟᱹᱭ ᱜᱟᱱᱚᱜᱼᱟ ᱢᱤᱫᱴᱟᱝ ᱦᱚᱲᱟᱜ ᱩᱱᱩᱢᱯᱩᱨᱩᱥ ᱱᱟᱦᱟᱜ ᱱᱚᱣᱟ ᱰᱩᱵᱟᱹ ᱫᱟᱜ ᱫᱚ ᱥᱮ ᱴᱮᱨᱚᱜᱼᱟ ᱟᱫᱚ ᱜᱚᱝᱠᱮ ᱟᱯᱮᱥᱮᱫ ᱱᱚᱝᱠᱟ ᱰᱩᱵᱟᱹ ᱫᱟᱜ ᱠᱚ ᱥᱮᱴᱮᱨᱚᱜ ᱜᱮᱭᱟ ᱥᱮ ᱵᱟᱝ?
ᱵᱟᱝ ᱜᱚᱝᱠᱮ ᱟᱞᱮ ᱱᱚᱛᱮ ᱫᱚ ᱦᱟᱸᱜ ᱰᱩᱣᱟᱹ ᱫᱟᱜ ᱠᱚᱫᱚ ᱵᱟᱝ ᱥᱮᱴᱮᱨᱚᱜ ᱜᱮᱭᱟ᱾ ᱟᱞᱮ ᱚᱱᱛᱮ ᱫᱚ ᱡᱷᱚᱛᱚ ᱵᱟᱹᱫᱽ ᱠᱷᱮᱛᱨᱮ ᱜᱮ ᱡᱚᱢᱟᱜᱼᱟ ᱰᱩᱵᱟᱹ ᱫᱚ ᱵᱟᱝ ᱰᱩᱵᱟᱹᱜ ᱜᱮᱭᱟ᱾
ᱟᱪᱪᱷᱟ ᱜᱚᱝᱠᱮ ᱟᱹᱰᱤ ᱱᱟᱯᱟᱭ ᱟᱸ ᱡᱟᱦᱟᱸ ᱞᱮᱠᱟ ᱱᱟᱜ ᱧᱮᱞᱚᱜ ᱠᱟᱱᱟ ᱟᱞᱮ ᱚᱱᱛᱮ ᱫᱚ ᱱᱩᱠᱩ ᱰᱩᱵᱟᱹ ᱫᱤᱥᱚᱢ ᱨᱮᱱ ᱦᱚᱲ ᱫᱚ ᱱᱟᱦᱟᱜ᱾ ᱱᱚᱝᱠᱟ ᱚᱲᱟᱜ ᱠᱷᱟᱡ ᱫᱚ ᱱᱚᱝᱠᱟ ᱠᱮᱴᱮᱡ ᱧᱚᱜ ᱛᱮᱠᱚ ᱚᱲᱟᱜᱟ ᱡᱟᱦᱟᱸ ᱫᱚᱠᱚ ᱢᱮᱛᱟᱜ ᱠᱟᱱᱟ ᱱᱟᱦᱟᱜ ᱱᱚᱣᱟ ᱫᱚᱞᱟᱱ ᱚᱲᱟᱜ ᱟᱨ ᱵᱟᱝᱠᱷᱟᱱ ᱫᱚ ᱱᱚᱝᱠᱟ᱾ ᱡᱷᱟᱹᱱᱴᱤ ᱠᱚᱛᱮ ᱠᱚ ᱚᱲᱟᱜ ᱠᱟᱜᱼᱟ᱾ ᱡᱟᱦᱟᱸ ᱛᱤᱥ ᱠᱚᱨᱮ ᱱᱚᱝᱠᱟ ᱰᱩᱵᱟᱹ ᱠᱚ ᱦᱤᱡᱩᱜᱼᱟ᱾ ᱟᱨ ᱱᱚᱝᱠᱟᱱ ᱦᱟᱥᱟ ᱚᱲᱟᱜ ᱫᱚ ᱱᱟᱦᱟᱜ ᱞᱟᱸᱫᱩᱲᱚᱜᱼᱟ᱾ ᱟᱨ ᱚᱱᱠᱟ ᱠᱚ ᱚᱲᱟᱜ ᱠᱷᱟᱡ ᱫᱚ ᱠᱮᱴᱮᱡ ᱧᱚᱜ ᱛᱮᱠᱚ ᱚᱲᱟᱜᱟ ᱟᱨ ᱵᱟᱝᱠᱷᱟᱱ ᱫᱚ ᱱᱟᱦᱜ ᱱᱚᱝᱠᱟ ᱪᱷᱟᱹᱯᱨᱤ ᱠᱚᱨᱮ ᱜᱮᱠᱚ ᱛᱟᱦᱮᱸ ᱦᱟᱛᱟᱲᱚᱜᱼᱟ᱾ ᱟᱫᱚ ᱜᱚᱢᱠᱮ ᱟᱯᱮ ᱥᱮᱫ ᱢᱟ, ᱱᱚᱝᱠᱟ ᱵᱟᱭ ᱰᱩᱵᱟᱹᱭ ᱠᱷᱟᱡ ᱛᱟᱦᱚᱞᱮ ᱟᱯᱮᱥᱮᱫ ᱫᱚ ᱱᱚᱝᱠᱟ ᱰᱟᱸᱜᱟ ᱧᱚᱜ ᱜᱮᱭᱟ ᱵᱟᱝ᱾
ᱦᱮᱸ ᱜᱚᱝᱠᱮ ᱟᱞᱮ ᱱᱚᱛᱮ ᱫᱚ ᱰᱟᱸᱜᱟ ᱧᱚᱜ ᱜᱮᱭᱟ᱾
ᱟᱪᱪᱷᱟ
ᱟᱫᱚ ᱜᱚᱝᱠᱮ ᱛᱟᱦᱚᱞᱮ ᱱᱤᱛᱚᱜ ᱱᱚᱜᱼᱚ ᱱᱚᱣᱟ ᱫᱟᱜ ᱫᱤᱱᱨᱮ ᱟᱞᱮ ᱥᱮᱫ ᱢᱟᱼᱼ ᱧᱮᱞᱚᱜ ᱠᱟᱱᱟ ᱱᱚᱝᱠᱟ ᱩᱞ ᱠᱟᱱᱴᱷᱟᱲ ᱠᱷᱤᱡᱩᱨᱼᱼ ᱱᱚᱜᱼᱚ ᱱᱚᱣᱟ ᱠᱚ ᱟᱨᱦᱚᱸ ᱥᱚ ᱵᱤᱞᱤ ᱠᱚ ᱵᱤᱞᱤᱜ ᱠᱟᱱᱟ ᱟᱯᱮ ᱥᱮᱫ ᱫᱚ ᱪᱮᱫ ᱠᱚ? ᱱᱚᱝᱠᱟᱱᱟᱜ ᱵᱤᱞᱤ ᱠᱚ ᱢᱮᱱᱟᱜᱼᱟ᱾
ᱜᱚᱝᱠᱮ ᱟᱞᱮ ᱱᱚᱛᱮ ᱫᱚ ᱦᱟᱸᱜ ᱱᱤᱛᱚᱜ ᱫᱚ ᱪᱟᱵᱟ ᱫᱚ ᱪᱟᱵᱟ ᱞᱮᱠᱟ ᱠᱟᱱᱟ ᱛᱟᱦᱮᱸ ᱠᱟᱱᱟ ᱠᱟᱱᱴᱷᱟᱲ ᱩᱞ ᱞᱤᱪᱩ ᱠᱚᱼᱼ ᱚᱱᱠᱟᱱ ᱡᱤᱥ ᱟᱭᱢᱟ ᱞᱮᱠᱟᱱᱟᱜ ᱜᱮ ᱡᱚᱢᱟᱜ ᱠᱚᱫᱚ ᱛᱟᱦᱮᱸ ᱠᱟᱱᱟ ᱱᱤᱛᱚᱜ ᱦᱟᱸᱜ ᱟᱠᱷᱨᱤᱧ ᱪᱟᱵᱟ ᱦᱩᱭᱩᱠᱟᱱᱟ ᱥᱟᱶᱛᱮ ᱚᱲᱟᱜ ᱵᱟᱠᱷᱨᱟ ᱠᱚᱨᱮ ᱦᱚᱸᱼᱼ ᱫᱚᱦᱚ ᱠᱟᱛᱮ ᱡᱚᱢ ᱦᱚᱸᱠᱚ ᱡᱚᱢ ᱠᱟᱜ ᱜᱮᱭᱟ ᱟᱹᱰᱤ ᱜᱟᱱ ᱜᱮ ᱾
ᱟᱪᱪᱷᱟ ᱟᱞᱮᱥᱮᱫ ᱫᱚ ᱚᱱᱮ ᱚᱱᱟᱠᱚ ᱵᱤᱞᱤᱜ ᱠᱟᱱᱟ ᱟᱫᱚ ᱾ ᱚᱱᱟ ᱠᱚᱦᱚᱸ ᱡᱚᱢ ᱵᱟᱲᱟᱭ ᱦᱩᱭᱩᱜ ᱠᱟᱱ ᱜᱮᱭᱟ ᱾ ᱟᱫᱚ ᱜᱚᱝᱠᱮ ᱟᱨᱦᱚᱸ ᱢᱤᱫᱴᱟᱝ ᱡᱚ ᱵᱤᱞᱤ ᱨᱮᱱᱟᱜ ᱠᱟᱛᱷᱟᱭᱮᱱ ᱾ ᱞᱟᱝ ᱨᱚᱯᱚᱲ ᱠᱮᱫ ᱠᱷᱟᱱ ᱟᱨᱦᱚᱸ ᱱᱟᱦᱟᱜ ᱫᱤᱥᱟᱹ ᱠᱮᱫᱟ ᱟᱯᱮᱫᱚ ᱱᱚᱜᱼᱚ ᱱᱚᱣᱟ ᱾ ᱛᱟᱹᱲᱠᱩᱲ ᱯᱮ ᱡᱚᱢ ᱜᱮᱭᱟ ᱡᱟᱦᱟᱸ ᱫᱚ ᱱᱟᱦᱟᱜ ᱛᱟᱞᱤ ᱛᱟᱞᱤ ᱡᱚ ᱱᱚᱣᱟ ᱫᱚ ᱱᱚᱣᱟ ᱠᱷᱤᱪᱟᱹ ᱚᱠᱛᱚ ᱨᱮᱠᱚ ᱡᱚᱢᱟ ᱜᱚᱝᱠᱮ ᱾ ᱟᱫᱚ ᱱᱚᱜᱼᱚ ᱱᱚᱣᱟ ᱯᱮ ᱡᱚᱢ ᱜᱮᱭᱟ ᱜᱚᱝᱠᱮ?
ᱦᱮᱸ ᱜᱚᱝᱠᱮ ᱚᱱᱟ ᱦᱚᱞᱮ ᱡᱚᱢ ᱜᱮᱭᱟ᱾ ᱟᱫᱚ ᱚᱱᱟ ᱫᱚ ᱦᱟᱸᱜ ᱠᱷᱩᱵ ᱠᱚᱢ ᱧᱟᱢᱚᱜᱼᱟ ᱛᱚ ᱟᱞᱮ ᱚᱱᱛᱮ ᱫᱚ ᱛᱟᱞᱮ ᱫᱟᱨᱮ ᱠᱚᱫᱚ ᱦᱟᱸᱜ ᱠᱚᱢ ᱜᱮᱭᱟ ᱾ ᱵᱟᱡᱟᱨ ᱠᱷᱚᱱ ᱜᱮ ᱠᱤᱨᱤᱧ ᱟᱹᱜᱩ ᱠᱟᱛᱮᱫ ᱚᱱᱟ ᱫᱚ ᱦᱟᱸᱜ ᱡᱟᱹᱥᱛᱤ ᱫᱚᱞᱮ ᱡᱚᱢ ᱜᱮᱭᱟ ᱾
ᱟᱪᱪᱷᱟ ᱟᱹᱰᱤ ᱱᱟᱯᱟᱭ ᱟᱷ ᱟᱨᱦᱚᱸ ᱜᱚᱝᱠᱮᱧ ᱞᱟᱹᱭᱟ ᱱᱚᱣᱟ ᱛᱟᱹᱞᱤ ᱢᱟ ᱟᱭᱢᱟ᱾ ᱟᱭᱢᱟ ᱚᱠᱛᱚ ᱨᱮ ᱟᱭᱢᱟ ᱫᱷᱟᱣ ᱵᱚᱱ ᱡᱚᱢ ᱮᱫᱟ ᱯᱳᱭᱞᱳ ᱱᱟᱦᱟᱜ ᱵᱚᱱ ᱡᱚᱢ ᱮᱫᱟ ᱱᱚᱣᱟ ᱛᱟᱹᱲᱠᱩᱲ ᱱᱚᱣᱟ ᱠᱷᱤᱪᱟᱹᱜ ᱚᱠᱛᱚ ᱨᱮ ᱤᱱᱟᱹ ᱯᱚᱨᱮ ᱢᱟ ᱱᱟᱦᱟᱜ ᱱᱚᱜᱼᱚᱭ ᱵᱤᱞᱤ ᱠᱟᱛᱮᱜ ᱦᱚᱸᱵᱚᱱ ᱡᱚᱢ ᱮᱫᱟ ᱱᱟᱦᱟᱜ ᱛᱟᱞᱮ ᱫᱚ ᱦᱮᱸᱥᱮ ᱾ ᱟᱨ ᱤᱱᱟᱹ ᱯᱚᱨᱮ ᱦᱚᱸ ᱡᱟᱦᱟᱸ ᱱᱟᱦᱟᱜ ᱯᱚᱴᱠᱚᱡᱚᱜᱼᱟ ᱡᱟᱦᱟᱸ ᱚᱛ ᱨᱮ ᱧᱩᱨᱩ ᱠᱟᱛᱮᱫ ᱾ ᱚᱱᱟ ᱯᱚᱴᱠᱚᱡ ᱨᱮᱱᱟᱜ ᱵᱷᱤᱛᱨᱤ ᱛᱮ ᱡᱟᱦᱟᱸ ᱛᱟᱦᱮᱱᱟ ᱚᱱᱟ ᱡᱚᱢᱟᱜ ᱦᱚᱸᱵᱚᱱ ᱡᱚᱢ ᱮᱫᱟ᱾ ᱛᱟᱦᱚᱞᱮ ᱱᱚᱜᱼᱚ ᱱᱚᱝᱠᱟ ᱛᱟᱞᱮ ᱫᱚ ᱯᱮ ᱞᱮᱠᱟᱱᱟᱜ ᱵᱚᱱ ᱡᱚᱢ ᱮᱫᱟ ᱵᱟᱝ?
ᱦᱮᱸ ᱜᱚᱝᱠᱮ ᱦᱮᱸ
ᱦᱳᱭ ᱜᱚᱝᱠᱮ ᱟᱫᱚ ᱱᱚᱣᱟ ᱫᱟᱨᱤ ᱦᱚᱸ ᱡᱚᱠᱷᱚᱱ ᱠᱚ ᱢᱟᱜᱟ ᱩᱱ ᱥᱩᱚᱢᱚᱭ ᱦᱚᱸ ᱱᱚᱣᱟ ᱛᱟᱞᱟᱨᱮ ᱱᱟᱦᱟᱜ ᱦᱟᱱᱟ ᱵᱚᱦᱚᱜ ᱥᱮ ᱨᱮ ᱱᱚᱣᱟ ᱢᱟᱪᱽ ᱛᱮᱫ ᱛᱟᱦᱮᱱᱟ᱾ ᱱᱚᱜ ᱱᱚᱣᱟ ᱜᱚᱝᱠᱮ ᱟᱯᱮ ᱥᱮᱜ‌ ᱯᱮ ᱡᱚᱢ ᱵᱟᱲᱟ-ᱟᱭ ᱠᱮᱭᱟ ᱥᱮ ᱵᱟᱝ ᱜᱚᱝᱠᱮ?
ᱵᱟᱝ ᱜᱚᱝᱠᱮ ᱦᱟᱸᱜ ᱚᱱᱟ ᱫᱚ ᱵᱟᱹᱞᱤᱧ ᱡᱚᱢ ᱟᱠᱟᱜᱼᱟ? ᱚᱠᱟ ᱞᱮᱠᱟ ᱵᱩᱡᱷᱟᱹᱜᱼᱟ ᱦᱮᱲᱮᱢᱟ ᱥᱮ ᱠᱟᱥᱟ ᱦᱟᱸᱜ ᱚᱱᱟᱫᱚ ᱵᱟᱹᱞᱤᱧ ᱵᱟᱰᱟᱭᱟ ᱾
ᱦᱮᱸ ᱜᱚᱝᱠᱮ ᱮᱠᱟᱞ ᱵᱟᱵᱮᱱ ᱡᱚᱢ ᱵᱟᱲᱟ ᱠᱟᱣ ᱠᱷᱟᱡ ᱫᱚ ᱟᱹᱰᱤ ᱡᱚᱛᱷᱟᱛ ᱜᱮᱵᱮᱱ ᱞᱟᱹᱭ ᱟᱠᱟᱫᱟ᱾ ᱟᱫᱚ ᱟᱞᱮ ᱥᱮᱫ ᱱᱚ ᱱᱚᱜᱼᱚ ᱱᱚᱝᱠᱟ ᱛᱟᱞᱮ ᱫᱟᱨᱮ ᱠᱚᱠᱚ ᱢᱟᱜ ᱵᱟᱲᱟ ᱜᱚᱫ ᱞᱮᱠᱷᱟᱡ ᱫᱚ ᱟᱫᱚ ᱜᱤᱫᱽᱨᱟᱹ ᱠᱚᱠᱚ‌ ᱵᱟᱰᱟᱭ ᱞᱮᱠᱷᱟᱡ ᱟᱛᱩ ᱨᱮᱱ, ᱮᱠᱟᱞ ᱴᱮᱸᱜᱚᱡ ᱠᱚ ᱥᱟᱵ ᱠᱟᱛᱮᱜ ᱩᱱᱠᱩ ᱜᱤᱫᱽᱨᱟᱹ ᱫᱚ ᱪᱟᱞᱟᱜ ᱟᱠᱩ ᱚᱱᱟ ᱛᱟᱞᱮ ᱫᱟᱨᱮ ᱡᱟᱦᱟᱸ ᱨᱮᱠᱚ ᱢᱟᱜ ᱠᱟᱫᱟ ᱱᱟᱦᱟᱸᱜ ᱚᱸᱰᱮ ᱾ ᱛᱚ ᱚᱱᱟ ᱵᱚᱦᱚᱜ ᱥᱮᱫ ᱩ ᱢᱟᱢᱟᱜ ᱠᱩ ᱢᱟᱜ ᱥᱟᱯᱷᱟᱭᱟ ᱠᱩ ᱟᱨ, ᱚᱱᱟ ᱫᱩᱠᱩ ᱡᱚᱢᱟ ᱱᱟᱦᱟᱜ ᱚᱱᱟ ᱡᱟᱦᱟᱸ ᱢᱟᱪᱽ ᱛᱮᱫ ᱱᱟᱦᱟᱜ᱾ ᱚᱱᱟ ᱢᱟᱜ ᱦᱚᱸ ᱟᱹᱰᱤ ᱜᱷᱟᱹᱲᱤᱡ ᱞᱟᱜᱟᱜᱼᱟ ᱱᱚᱝᱠᱟ ᱥᱚᱦᱚᱡᱽ ᱛᱮᱫᱚ ᱱᱟᱦᱟᱸᱜ ᱵᱟᱝ ᱛᱩᱫ ᱜᱚᱫᱚᱜᱼᱟ ᱾ ᱚᱫ ᱵᱷᱤᱛᱤᱨ ᱨᱮ ᱛᱟᱦᱮᱱᱟ ᱛᱚ ᱟᱫᱚ ᱵᱷᱟᱜᱮ ᱜᱮ ᱵᱩᱡᱷᱟᱹᱜᱼᱟ ᱢᱚᱸᱡᱽ ᱜᱤ᱾
ᱚ ᱟᱪᱪᱷᱟ ᱟᱪᱪᱷᱟ᱾ ᱦᱚ ᱜᱚᱝᱠᱮ ᱧᱮᱞ ᱫᱚᱞᱤᱧ ᱧᱮᱞ ᱦᱟᱸᱜ ᱡᱚᱢ ᱫᱚ ᱵᱟᱹᱞᱤᱧ ᱡᱚᱢ ᱠᱟᱜᱼᱟ ᱧᱮᱞ ᱫᱚ ᱯᱩᱸᱰ ᱜᱮ ᱧᱮᱞᱚᱜᱼᱟ ᱵᱷᱤᱛᱤᱨ ᱨᱮᱫᱚ ᱦᱟᱸᱜ ᱚᱱᱟ ᱚᱠᱟᱵᱤᱱ ᱞᱟᱹᱭᱮᱫ ᱫᱚ ᱯᱩᱰ ᱠᱚᱜ
ᱦᱳᱭ ᱜᱚᱝᱠᱮ ᱟᱫᱚ ᱱᱚᱜᱼᱚ ᱱᱚᱝᱠᱟ ᱜᱮᱛᱮ ᱞᱟᱦᱟᱛᱮᱱ ᱥᱮᱫᱟᱭ ᱦᱚᱲ ᱠᱚᱫᱚ ᱱᱟᱦᱟᱸᱜ ᱾ ᱱᱚᱣᱟ ᱠᱩ ᱡᱚᱢ ᱠᱟᱛᱮᱜ ᱟᱹᱰᱤ ᱠᱮᱴᱮᱡ ᱠᱮᱴᱮᱡ ᱟᱱ ᱦᱚᱲ ᱠᱚ ᱛᱟᱦᱮᱸ ᱠᱟᱱᱟ ᱟᱨ ᱱᱮᱛᱟᱨ ᱫᱚ ᱱᱟᱦᱟᱸᱜ ᱟᱵᱩ ᱱᱟᱦᱟᱜ ᱵᱚᱱ ᱡᱚᱢ ᱮᱫᱟ ᱥᱟᱨ ᱵᱮᱥ ᱠᱚᱵᱚᱱ ᱡᱚᱢ ᱮᱫᱟ ᱦᱚᱲ ᱠᱚᱦᱚᱸ, ᱢᱟᱹᱱᱢᱤ ᱠᱩᱦᱚᱸ ᱵᱚᱱ ᱫᱩᱨᱵᱚᱞ ᱪᱟᱵᱟᱭᱮᱱᱟ ᱱᱮᱛᱟᱨ ᱫᱚ᱾ ᱞᱟᱦᱟᱛᱮ ᱡᱮᱢᱚᱱ ᱤᱧ ᱫᱟᱫᱳ ᱛᱟᱠᱩ ᱟᱢᱚᱞ ᱨᱮᱫᱚ, ᱥᱟᱱᱟᱢ ᱠᱚᱜᱤ ᱧᱮᱞᱚᱜ ᱠᱟᱱ ᱛᱟᱦᱮᱱᱟ ᱩᱥᱩᱞ ᱩᱥᱩᱞ ᱫᱟᱨᱢᱚᱴ ᱫᱟᱨᱢᱚᱴ, ᱠᱩ ᱛᱟᱦᱮᱸ ᱠᱟᱱᱟ ᱩᱱᱠᱩ ᱚᱠᱛᱚ ᱨᱮᱫᱚ ᱾ ᱟᱨ ᱱᱮᱛᱚᱜ ᱱᱟᱦᱟᱸᱜ ᱧᱮᱞᱚᱜ ᱠᱟᱱᱟ ᱜᱚᱝᱠᱮ ᱥᱟᱱᱟᱢ ᱢᱟᱹᱱᱢᱤ ᱦᱚᱲ ᱦᱚᱯᱩᱱ, ᱟᱸᱦ ᱦᱩᱰᱤᱧ ᱪᱟᱵᱟᱭᱮᱱᱟ ᱚᱱᱠᱟ ᱦᱚᱸ ᱵᱟᱝᱵᱚᱱ ᱩᱥᱩᱞᱚᱜ ᱠᱟᱱᱟ, ᱟᱸᱦ ᱱᱚᱣᱟ ᱜᱚᱝᱠᱮ ᱟᱢ ᱪᱮᱫ ᱮᱢ ᱢᱚᱱᱮ ᱦᱚᱪᱚᱭᱮᱫᱟ ᱱᱚᱝᱠᱟᱱ ᱥᱟᱨᱵᱷᱤᱥ ᱡᱚᱢ ᱠᱷᱟᱹᱛᱤᱨ ᱛᱮ ᱥᱮ? ᱪᱮᱫ ᱠᱷᱟᱹᱛᱤᱨ ᱛᱮ ᱜᱚᱝᱠᱮ?
ᱛᱟᱭ ᱜᱚᱝᱠᱮ ᱟᱹᱞᱤᱧᱟᱜ ᱢᱚᱱᱮ ᱛᱮᱫᱚ ᱦᱟᱸᱜ,
ᱱᱮᱛᱟᱨ ᱫᱚ ᱡᱟᱹᱥᱛᱤ ᱠᱷᱚᱱ ᱡᱟᱹᱥᱛᱤ ᱜᱮ ᱯᱷᱟᱥᱯᱷᱩᱰ ᱠᱚᱵᱚᱱ ᱡᱚᱢᱮᱜ-ᱟ ᱥᱟᱶᱛᱮ ᱨᱟᱥᱟᱭᱚᱱᱤᱠ ᱡᱤᱱᱤᱥ, ᱟᱹᱰᱤ ᱜᱟᱱ ᱵᱚᱱ ᱡᱚᱢᱮᱜᱼᱟ ᱥᱟᱨ ᱠᱚᱦᱚᱸ,
ᱵᱟᱹᱫᱽ ᱠᱷᱮᱛ ᱨᱮ ᱥᱮ ᱯᱷᱚᱞ ᱯᱟᱠᱚᱲ ᱨᱮ ᱞᱚᱜᱚᱱ ᱥᱮᱬᱟ ᱦᱚᱪᱚ ᱠᱷᱟᱹᱛᱤᱨ ᱥᱮ ᱞᱚᱜᱚᱱ, ᱵᱤᱞᱤ ᱦᱚᱪᱚ ᱠᱷᱟᱹᱛᱤᱨ ᱰᱷᱮᱨ ᱰᱷᱮᱨ ᱵᱚᱱ ᱮᱢᱟᱜ ᱠᱟᱱᱟ ᱥᱟᱨ ᱠᱚ᱾ ᱚᱱᱟ ᱦᱚᱛᱮ ᱛᱮ ᱨᱮᱦᱚᱸ ᱟᱨᱦᱚᱸ ᱡᱟᱦᱟᱸ ᱫᱚ ᱦᱟᱸᱜ, ᱱᱮᱛᱟᱨ ᱫᱚ ᱟᱹᱰᱤ ᱜᱟᱱ ᱜᱮ ᱧᱮᱞᱚᱜᱚᱜ ᱠᱟᱱᱟ, ᱟᱲᱟᱜ ᱥᱟᱠᱟᱢ ᱠᱚᱫᱚ ᱦᱟᱸᱜ ᱠᱷᱩᱵ ᱠᱚᱢ ᱵᱚᱱ ᱡᱚᱢᱮᱜᱼᱟ ᱡᱤᱞ ᱦᱟᱹᱠᱩ ᱠᱚᱜᱮ ᱡᱟᱹᱥᱛᱤ ᱵᱚᱱ ᱡᱚᱢᱮᱜ-ᱟ ᱟᱨ ᱱᱮᱛᱟᱨᱟᱜ ᱡᱤᱞ ᱦᱟᱹᱠᱩ ᱢᱟ ᱦᱟᱜ, ᱨᱟᱱ ᱛᱮᱠᱚ ᱥᱮᱬᱟ ᱦᱚᱪᱚᱭᱮᱜ ᱠᱚᱣᱟ ᱛᱚ ᱚᱱᱟ ᱠᱚ ᱡᱚᱢ ᱛᱮᱦᱚᱸ, ᱦᱚᱲᱢᱚ ᱦᱚᱸ ᱟᱹᱰᱤᱜᱟᱱ ᱠᱷᱚᱛᱤᱜ ᱠᱟᱱ ᱛᱟᱵᱚᱱᱟ ᱥᱟᱶᱛᱮ ᱫᱟᱲᱮ ᱦᱚᱸ ᱵᱟᱝᱵᱚᱱ ᱧᱟᱢᱮᱜᱼᱟ᱾ ᱟᱨᱚ ᱵᱷᱟᱹᱜᱮᱞᱮᱠᱟ ᱯᱚᱴ ᱴᱤᱱ ᱦᱚᱸ ᱱᱟᱜ ᱵᱟᱝ ᱵᱚᱱ ᱧᱟᱢᱮᱫᱼᱟ, ᱚᱱᱟ ᱦᱚᱛᱮ ᱛᱮᱜᱮ ᱟᱹᱰᱤ ᱜᱟᱱ ᱠᱷᱚᱛᱤ ᱫᱚ ᱦᱩᱭᱩᱜ ᱠᱟᱱ ᱛᱟᱵᱚᱱ ᱜᱮᱭᱟ ᱾
ᱮᱠᱟᱞ ᱟᱢ ᱡᱟᱦᱟᱸ ᱞᱮᱠᱟᱢ ᱞᱟᱹᱭ ᱠᱮᱫᱟ ᱱᱟᱜ ᱮᱠᱟᱞ ᱚᱱᱠᱟᱟᱜ ᱜᱮ ᱦᱩᱭᱚᱜ ᱠᱟᱱᱟ᱾ ᱟᱵᱚ ᱢᱟ ᱱᱤᱛᱚᱜ ᱢᱟ ᱱᱚᱝᱠᱟ ᱟᱲᱟᱜ ᱥᱟᱠᱟᱢ ᱠᱚᱦᱚᱸ ᱟᱹᱰᱤ ᱠᱚᱢ ᱜᱮᱵᱚᱱ ᱡᱚᱢᱫᱟ ᱚᱝᱠᱟᱱ ᱥᱟᱨ ᱵᱤᱥ ᱞᱟᱜᱟᱣᱟᱱ ᱡᱤᱱᱤᱥ ᱠᱚ ᱵᱟᱹᱲᱛᱤ ᱜᱮ ᱱᱟᱜ ᱵᱚᱱ ᱡᱚᱢ ᱫᱟ᱾ ᱧᱮᱞ ᱢᱮ ᱱᱟᱜ ᱢᱤᱫᱴᱟᱝ ᱚᱲᱟᱜ ᱨᱮᱜᱮ ᱚᱱᱟ ᱵᱮᱸᱜᱟᱲ ᱠᱚ ᱡᱩᱫᱤ ᱛᱸᱤᱡᱩ ᱧᱚᱜ ᱠᱚ ᱧᱮᱞ ᱞᱮᱠᱷᱟᱱ ᱜᱮ ᱚᱱᱟ ᱫᱚ ᱱᱟᱦᱟᱸᱜ ᱵᱟᱝᱠᱚ ᱩᱛᱩᱭᱟ ᱟᱫᱚ ᱚᱱᱟ ᱛᱤᱡᱩ ᱵᱮᱸᱜᱟᱲ ᱨᱮᱜᱮ ᱱᱟᱦᱟᱸᱜ ᱤᱧ ᱫᱩᱧ ᱢᱚᱱᱮᱭᱟ ᱵᱟᱹᱲᱛᱤ ᱱᱟᱦᱟᱸᱜ ᱱᱚᱣᱟ ᱵᱷᱤᱴᱟᱢᱤᱱ ᱫᱚ ᱢᱮᱱᱟᱜᱼᱟ᱾ ᱡᱟᱹᱱᱤᱡ ᱜᱚᱢᱠᱮ ᱡᱟᱦᱟᱸ ᱵᱟᱝ ᱛᱮᱡᱚᱜ ᱜᱮᱭᱟ ᱚᱱᱟ ᱨᱮᱫᱚ ᱫᱚᱢᱮ ᱟᱹᱰᱤ ᱵᱮᱥ ᱠᱚ ᱢᱮᱱᱟᱜᱼᱟ ᱚᱱᱟ ᱠᱷᱟᱹᱛᱤᱨ ᱛᱤᱡᱩ ᱦᱚᱸ ᱚᱱᱟ ᱡᱚ ᱨᱮᱫᱚ ᱵᱟᱝ ᱮ ᱴᱩᱞᱟᱹᱣ ᱫᱟᱲᱮ ᱟᱠᱟᱫᱟ ᱥᱮ ᱪᱮᱫ ᱜᱚᱝᱠᱮ ᱟᱢ ᱚᱠᱟ ᱞᱮᱠᱟᱢ ᱢᱚᱱᱮᱭᱟ?
ᱦᱮᱸ ᱜᱚᱝᱠᱮ ᱚᱱᱟ ᱫᱚ ᱥᱟᱹᱨᱤ ᱠᱟᱛᱷᱟ ᱜᱮ ᱠᱟᱱᱟ ᱾ ᱪᱮᱫᱟᱜ ᱥᱮ ᱛᱤᱡᱩ ᱫᱚ ᱚᱠᱟ ᱡᱚ ᱵᱮᱞᱮ ᱨᱮᱦᱟᱸᱜ ᱥᱟᱨ ᱠᱚ ᱡᱟᱹᱥᱛᱤ ᱵᱟᱝ ᱛᱟᱦᱮᱱᱟ ᱚᱱᱟ ᱨᱮᱜᱮ ᱦᱟᱸᱜ ᱡᱚᱢ ᱫᱚᱠᱚ ᱡᱚᱢᱟ ᱟᱨ ᱚᱠᱟᱨᱮ ᱡᱟᱹᱥᱛᱤ ᱥᱟᱨ ᱠᱚ ᱛᱟᱦᱮᱱ ᱫᱚ ᱚᱱᱟ ᱫᱚ ᱮᱠᱟᱞᱜᱮ ᱵᱟᱠᱚ ᱠᱚᱭᱚᱜ ᱟᱜᱟ ᱥᱮ ᱡᱚᱢ ᱦᱚᱸ ᱵᱟᱠᱚ ᱡᱚᱢᱟ ᱚᱱᱟ ᱫᱚ ᱦᱟᱸᱜ᱾
ᱦᱳᱭ ᱜᱚᱝᱠᱮ ᱮᱠᱟᱞ ᱟᱹᱰᱤ ᱡᱚᱛᱚ ᱠᱟᱛᱷᱟ ᱱᱟᱦᱟᱸᱜ ᱱᱚᱝᱠᱟ ᱜᱮ ᱟᱞᱮ ᱥᱮᱫ ᱤᱧ ᱧᱮᱞ ᱵᱟᱲᱟ ᱟᱠᱟᱫᱟ ᱡᱟᱦᱟᱱᱟᱜ ᱡᱤᱱᱤᱥ ᱮᱠᱟᱞ ᱡᱫᱤ ᱛᱤᱡᱩ ᱜᱮ ᱛᱟᱦᱮᱱᱟ ᱵᱟᱡᱟᱨ ᱠᱚᱨᱮ ᱪᱟᱞᱟᱣ ᱵᱟᱲᱟᱨᱤᱧ ᱧᱮᱞ ᱟᱠᱟᱫᱼᱟ ᱛᱤᱡᱩ ᱵᱮᱸᱟᱲᱫᱚ ᱱᱟᱦᱟᱸᱜ ᱩᱱᱟᱹᱜ ᱵᱟᱝᱠᱚ ᱠᱤᱨᱤᱧᱟ᱾ ᱟᱨ ᱚᱱᱟ ᱨᱮᱜᱮ ᱵᱷᱤᱴᱟᱢᱤᱱ ᱠᱚᱫᱚ ᱤᱧᱤᱧ ᱢᱚᱱᱮᱭᱟ ᱱᱟᱦᱟᱸᱜ ᱵᱟᱹᱲᱛᱤ ᱢᱮᱱᱟᱜᱼᱟ᱾ ᱟᱨ ᱱᱚᱣᱟ ᱢᱚᱡᱽ ᱵᱮᱸᱜᱟᱲ ᱨᱮᱫᱚ ᱱᱟᱦᱟᱸᱜ ᱩᱱᱟᱹᱜ ᱜᱟᱱ ᱵᱟᱹᱱᱩᱜᱼᱟ᱾ ᱟᱨ ᱚᱱᱟᱜᱮ ᱵᱟᱹᱲᱛᱤ ᱫᱟᱢᱚᱜ ᱠᱟᱱᱟ ᱟᱞᱮ ᱥᱮᱫ ᱢᱟᱧ ᱧᱮᱞ ᱮᱫᱟ ᱾ ᱟᱨ ᱜᱚᱝᱠᱮ ᱟᱯᱮ ᱥᱮᱫ ᱚᱠᱟ ᱞᱮᱠᱟ ᱟᱢᱮᱢ ᱧᱮᱞ ᱮᱫᱟ?
ᱟᱨ ᱜᱚᱝᱠᱮ ᱟᱞᱮ ᱱᱚᱛᱮ ᱫᱚ ᱦᱟᱸᱜ ᱚᱱᱟ ᱛᱤᱡᱩ ᱵᱮᱸᱜᱟᱲ ᱜᱮ ᱟᱨᱦᱚᱸ ᱠᱚᱢ ᱫᱟᱢᱚᱜ ᱠᱟᱱᱟ ᱾ ᱵᱮᱥ ᱵᱮᱥ ᱵᱮᱸᱜᱟᱲ ᱠᱚᱫᱚ ᱟᱨᱚ ᱰᱷᱮᱨ ᱰᱷᱮᱨ ᱜᱮ ᱫᱟᱢᱚᱜ ᱠᱟᱱᱟ ᱦᱟᱸᱜ ᱾
ᱟᱪᱪᱷᱟ ᱜᱚᱝᱠᱮ ᱦᱳᱭ ᱚᱱᱠᱟᱜᱮ ᱜᱚᱴᱟᱮ ᱧᱮᱞᱚᱜᱚᱜ ᱠᱟᱱᱟ ᱜᱚᱝᱠᱮ᱾ ᱟᱫᱚ ᱜᱚᱝᱠᱮ ᱛᱟᱦᱚᱞᱮ ᱡᱚᱢ ᱵᱟᱲᱟ ᱠᱚᱫᱚ ᱦᱩᱭᱟ ᱟᱠᱟᱱᱟ ᱵᱟᱝ?
ᱦᱮᱸ ᱜᱚᱝᱠᱮ ᱡᱚᱢ ᱵᱟᱲᱟ ᱠᱚᱫᱚ ᱦᱩᱭ ᱠᱟᱱᱟ᱾ ᱡᱚᱢ ᱵᱟᱲᱟ ᱡᱚᱢ ᱵᱟᱲᱟ ᱠᱟᱛᱮ ᱜᱮ ᱚᱲᱟᱜ ᱨᱮᱜᱮ ᱜᱤᱛᱤᱡ ᱵᱟᱲᱟ ᱦᱩᱭᱩ ᱟᱠᱟᱱᱟ᱾ ᱟᱪᱪᱷᱟ ᱜᱚᱝᱠᱮ ᱛᱟᱦᱚᱞᱮ ᱥᱚᱢᱚᱭ ᱠᱚ ᱮᱱ ᱛᱟᱞᱟᱝᱟ ᱱᱤᱭᱟᱹ ᱵᱮᱲᱟ ᱫᱚ ᱱᱤᱝᱠᱟᱹ ᱜᱮᱞᱟᱝ ᱨᱚᱯᱚᱲ ᱦᱟᱛᱟᱲᱚᱼᱟ᱾ ᱟᱹᱵᱤᱱ ᱥᱟᱞᱟᱜ ᱨᱚᱯᱚᱲ ᱠᱟᱛᱮᱫ ᱟᱹᱰᱤ ᱱᱟᱯᱟᱭ ᱵᱩᱡᱷᱟᱹᱣ ᱮᱱᱟ ᱾ ᱟᱨᱦᱚ ᱚᱠᱛᱚ ᱠᱚ ᱧᱟᱢᱚᱜ ᱠᱷᱟᱱ ᱚᱱᱠᱟ ᱜᱮ ᱦᱟᱸᱜ ᱞᱟᱝ ᱨᱚᱯᱚᱲᱟ᱾